ᱦᱩᱸ ᱡᱚᱦᱟᱨ ᱜᱮ ᱜᱚᱝᱠᱮ, ᱦᱮᱸ ᱡᱚᱦᱟᱨ ᱜᱮ, ᱟᱸᱡᱚᱢᱚᱜ ᱠᱟᱱ ᱜᱮᱭᱟ ᱱᱤᱛᱚᱜ ᱫᱚ ᱠᱞᱤᱭᱟᱨ ᱜᱮᱭᱟ᱾
ᱚ ᱦᱳᱭᱛᱚ ᱟᱪᱷᱟ ᱢᱟ ᱛᱟᱦᱚᱞᱮ, ᱮᱱᱟᱝ ᱡᱟᱦᱟᱸ ᱞᱟᱝ ᱜᱟᱞᱢᱟᱨᱟᱜ ᱠᱟᱱ ᱛᱟᱦᱮᱸᱼᱟ ᱢᱟ ᱛᱟᱞᱦᱮ ᱟᱫᱚ, ᱵᱟᱞᱟᱝ ᱜᱟᱞᱢᱟᱨᱟᱣ ᱯᱩᱨᱟᱹᱣ ᱟᱠᱟᱫᱟ ᱛᱚ ᱢᱟ ᱛᱟᱦᱚᱞᱮ ᱞᱟᱹᱭ ᱛᱟᱞᱟᱝ ᱢᱮ ᱟᱨ ᱪᱮᱫ
ᱦᱮᱸ ᱛᱚᱵᱮ ᱫᱚ ᱵᱟᱸᱫᱟ ᱦᱚᱯᱚᱱ ᱠᱚ ᱫᱩᱲᱩᱵ ᱠᱮᱫ ᱠᱚᱜᱮ ᱫᱚᱥᱟᱨ ᱫᱤᱱ ᱟᱨ
ᱦᱳᱭ ᱦᱳᱭ
ᱛᱤᱱᱟᱹᱜ ᱯᱮᱲᱟ ᱯᱟᱹᱨᱣᱟᱹ ᱡᱟᱦᱟᱸ ᱛᱤᱱᱟᱹᱜ ᱠᱚ ᱤᱱᱵᱷᱟᱭᱴᱮᱰ ᱟᱠᱟᱫ ᱠᱚ ᱛᱟᱦᱮᱱᱟ ᱩᱱᱠᱩ ᱥᱚᱵ ᱠᱩ ᱦᱤᱡᱩᱜᱼᱟ ᱚᱱᱟ ᱴᱟᱭᱤᱢ ᱨᱮ ᱟᱨ ᱴᱟᱭᱤᱢ ᱨᱮ ᱦᱮᱡ ᱠᱟᱛᱮᱫ ᱵᱟᱸᱫᱟ ᱦᱚᱯᱚᱱ ᱠᱚ ᱫᱚᱦᱚᱭᱟ, ᱟᱯᱱᱟᱨ ᱟᱯᱱᱟᱨ ᱠᱩᱥᱤ ᱨᱟᱹᱥᱠᱟᱹ ᱡᱟᱦᱟᱸ ᱛᱤᱱᱟᱹᱜ ᱜᱮ ᱡᱟᱦᱟᱱᱟᱜ ᱜᱮᱠᱚ ᱟᱹᱜᱩ ᱟᱠᱟᱫᱼᱟ᱾
ᱦᱳᱭ
ᱟᱨ ᱤᱱᱟᱹ ᱛᱟᱭᱱᱚᱢ ᱩᱱᱠᱩ ᱫᱚ ᱡᱟᱦᱟᱸ ᱫᱟᱠᱟ ᱩᱛᱩ ᱠᱚ ᱡᱚᱢ ᱠᱮᱫ ᱜᱮ ᱟᱨ ᱠᱚ
ᱦᱮᱸ
ᱵᱤᱫᱟᱹ ᱦᱟᱛᱟᱣ ᱠᱟᱛᱮᱫ, ᱥᱟᱹᱲᱤ ᱠᱤᱪᱨᱤᱡ ᱦᱟᱛᱟᱣ ᱠᱟᱛᱮᱫ ᱠᱚ ᱮᱱᱛᱮᱫ ᱠᱚ ᱵᱤᱫᱟᱹᱭ ᱠᱮᱫ ᱠᱚᱜᱮ, ᱟᱨᱠᱚ ᱪᱟᱞᱟᱣ ᱨᱩᱣᱟᱹᱲᱮᱱ ᱜᱮ ᱟᱠᱚ ᱚᱲᱟᱜ ᱛᱮ᱾
ᱦᱩᱸ
ᱤᱱᱟᱹ ᱛᱟᱭᱱᱚᱢ ᱫᱚ ᱵᱟᱸᱫᱟ ᱦᱚᱯᱚᱱ ᱢᱩᱪᱟᱹᱫ ᱠᱟᱛᱮᱫ ᱟᱫᱚ ᱠᱚ ᱚᱸᱰᱮ ᱠᱷᱚᱡ ᱠᱚ ᱵᱤᱫᱟᱹ ᱨᱮᱱᱟᱜ ᱟᱫᱚ ᱠᱚ ᱠᱩᱨᱩᱢᱩᱴᱩᱭᱟ᱾
ᱵᱟᱹᱨᱭᱟᱹᱛ ᱠᱩ ᱵᱤᱫᱟᱹ ᱨᱮᱱᱟᱜ ᱠᱚ ᱠᱩᱨᱩᱢᱩᱴᱩ ᱦᱚᱪᱚ ᱠᱚᱣᱟ ᱵᱟᱹᱨᱤᱭᱟᱹᱛ ᱠᱚᱫᱚ ᱢᱩᱪᱟᱹᱫ ᱨᱮᱠᱚ ᱡᱚᱢ ᱦᱚᱪᱚ ᱠᱚᱣᱟ᱾ ᱠᱟᱸᱫᱷᱟ ᱵᱷᱳᱡ ᱧᱩᱛᱩᱢ ᱛᱮ ᱚᱱᱟ᱾
ᱚ ᱦᱳᱭ ᱜᱚᱢᱠᱮ, ᱟᱨᱚ ᱟᱭᱢᱟ ᱡᱟᱭᱜᱟ ᱧᱮᱞᱚᱜᱼᱟ ᱡᱮᱞᱮᱠᱟ ᱢᱟᱱᱮ ᱵᱟᱹᱨᱭᱟᱹᱛ ᱠᱚᱫᱚ ᱵᱟᱠᱚ ᱡᱚᱢ ᱦᱚᱪᱚ ᱠᱚᱣᱟ᱾
ᱦᱮᱸ ᱟᱞᱮ ᱠᱚᱨᱮ ᱦᱚᱸ ᱟᱹᱰᱤ ᱜᱟᱱ ᱱᱚᱝᱠᱟᱱ ᱡᱟᱭᱜᱟ ᱢᱮᱱᱟᱜᱼᱟ᱾ ᱡᱟᱦᱟᱸᱨᱮ ᱚᱱᱠᱟ ᱵᱟᱯᱞᱟ ᱵᱟᱹᱨᱭᱟᱹᱛ ᱠᱚ ᱪᱟᱞᱟᱣ ᱵᱟᱲᱟ ᱦᱩᱭ ᱟᱠᱟᱱᱟ, ᱠᱤ ᱚᱸᱰᱮᱱ ᱠᱚ ᱦᱚᱲᱟᱜ ᱢᱟᱱᱮ ᱪᱮᱫ ᱞᱮᱠᱟ ᱨᱤᱛᱤ ᱨᱮᱣᱟᱡᱽ ᱢᱮᱱᱟᱜᱼᱟ, ᱵᱚᱞᱮ ᱵᱟᱹᱨᱭᱟᱹᱛ ᱠᱚᱫᱚ ᱵᱟᱭ ᱡᱚᱢ ᱦᱚᱪᱚ ᱠᱚᱣᱟ ᱢᱟᱱᱮ ᱵᱟᱹᱨᱭᱟᱹᱛ ᱡᱟᱦᱟᱸᱭ ᱤᱫᱤ ᱟᱠᱟᱫ ᱠᱚᱣᱟ ᱩᱱᱤ ᱜᱮ ᱚᱸᱰᱮ ᱤᱥᱤᱱ ᱠᱟᱛᱮᱫ ᱡᱚᱢ ᱦᱚᱪᱚ ᱠᱚᱣᱟ᱾ ᱰᱮᱨᱟ ᱨᱮᱜᱮ᱾
ᱱᱤᱡᱮᱛᱮ ᱩᱱᱠᱩ ᱤᱥᱤᱱ ᱠᱟᱛᱮᱫ ᱚᱸᱰᱮ ᱠᱚ ᱵᱮᱱᱟᱣᱟ᱾ ᱠᱚᱲᱟᱭ ᱛᱮ ᱤᱭᱟᱹᱛᱮ ᱡᱟᱦᱟᱸ ᱛᱤᱱᱟᱹᱜ ᱜᱮ ᱮᱱᱛᱮ ᱢᱟᱰᱣᱟ ᱚᱲᱟᱜ ᱠᱚᱠᱚ ᱠᱚᱭ ᱟᱹᱜᱩ ᱠᱚᱣᱟ᱾ ᱮᱱᱛᱮᱱ ᱥᱟᱢᱟᱱ ᱠᱚᱫᱚ ᱚᱸᱰᱮ ᱫᱚ ᱟᱠᱚ ᱠᱷᱚᱡ ᱫᱚ ᱵᱟᱠᱚ ᱤᱫᱤ ᱛᱚᱨᱟᱭᱟ ᱩᱱᱟᱹᱜ ᱡᱷᱟᱹᱞ ᱠᱷᱚᱡ ᱫᱚ ᱥᱮ ᱯᱮᱲᱟᱜ ᱠᱟᱱ ᱠᱷᱟᱡ ᱫᱚ ᱚᱸᱰᱮ ᱠᱷᱚᱱ ᱦᱚᱸ ᱠᱚ ᱮᱢᱚᱜ ᱜᱮᱭᱟ ᱵᱚᱞᱮ᱾
ᱦᱳᱭ ᱜᱚᱝᱠᱮ ᱢᱟᱱᱮ ᱱᱚᱝᱠᱟᱣ ᱠᱟᱱᱟ ᱟᱞᱮ ᱱᱚᱛᱮᱧ ᱧᱮᱞ ᱟᱠᱟᱫ ᱠᱚᱣᱟ ᱥᱮ ᱢᱟᱱᱮ, ᱚᱠᱟ ᱚᱠᱟ ᱡᱟᱭᱜᱟ ᱨᱮᱫᱚ ᱢᱟᱱᱮ ᱚᱠᱚᱭ ᱚᱠᱚᱭ ᱫᱚᱠᱚ ᱮᱢᱚᱜ ᱜᱮᱭᱟ, ᱟᱨ ᱪᱮᱫ ᱡᱟᱦᱟᱸᱭ ᱵᱟᱹᱨᱭᱟᱹᱛ ᱠᱚᱲᱟ ᱠᱚ ᱪᱟᱞᱟᱣ ᱟᱠᱟᱱᱟ ᱩᱱᱠᱩ ᱠᱚ ᱡᱚᱢ ᱦᱚᱪᱚ ᱠᱚᱣᱟ ᱟᱨᱦᱚᱸ ᱟᱭᱢᱟ ᱡᱟᱭᱜᱟ ᱨᱮ ᱱᱚᱣᱟ ᱜᱮ ᱚᱸᱜᱻ ᱱᱤᱭᱟᱹ ᱫᱷᱟᱣ ᱢᱤᱫᱴᱟᱝ ᱪᱟᱞᱟᱣ ᱞᱮᱱᱟ ᱧ ᱦᱚᱸ ᱟᱨ ᱵᱟᱹᱨᱭᱟᱹᱛᱚᱜ ᱛᱚ ᱚᱸᱰᱮᱧ ᱧᱮᱞ ᱠᱮᱫᱟ ᱡᱮ, ᱩᱸᱜ ᱡᱚᱢ ᱧᱩᱣᱟᱜ ᱫᱚ ᱵᱟᱠᱚ ᱮᱢ ᱞᱮᱱᱟ ᱪᱮᱫ ᱜᱮ ᱢᱟᱱᱮ, ᱡᱟᱜᱮ ᱟᱞᱮ ᱠᱷᱟᱹᱡᱟᱹᱲᱤ ᱞᱮ ᱤᱫᱤ ᱠᱮᱫᱟ ᱛᱚ ᱚᱱᱟᱜᱮ ᱡᱚᱢ ᱠᱟᱛᱮ ᱟᱞᱮ ᱞᱮ ᱨᱩᱣᱟᱹᱲ ᱦᱮᱡ ᱮᱱᱟ᱾
ᱦᱮᱸ ᱟᱨᱦᱚᱸ ᱚᱱᱠᱟᱱ ᱵᱟ ᱵᱟᱯᱞᱟ ᱢᱟᱱᱮ ᱦᱩᱭ ᱵᱟᱲᱟ ᱟᱠᱟᱱ ᱜᱮᱭᱟ ᱱᱚᱛᱮ ᱨᱮᱦᱚᱸ ᱡᱮ ᱵᱚᱞᱮ ᱪᱟᱞᱟᱣ ᱛᱚᱨᱟ ᱡᱚᱢ᱾ ᱵᱟᱹᱨᱭᱟᱹᱛ ᱟᱹᱣᱨᱤ, ᱟᱸᱜ ᱫᱟᱨᱟᱢ ᱫᱟᱜ ᱠᱷᱚᱡ ᱜᱮ ᱵᱟᱹᱨᱭᱟᱹᱛ ᱠᱚᱠᱚ ᱥᱮᱴᱮᱨᱮᱱᱟ ᱟᱫᱚ ᱢᱮᱱ ᱠᱮᱜᱼᱟ ᱠᱚ ᱛᱤᱱᱟᱹᱜ ᱵᱟᱹᱨᱭᱟᱹᱛ ᱠᱚ ᱢᱮᱱᱟᱜ ᱯᱮᱭᱟ ᱢᱟ ᱡᱚᱢ ᱯᱮ ᱟᱯᱮ ᱫᱚ
ᱦᱳᱭ ᱜᱚᱝᱠᱮ ᱢᱮᱱᱠᱷᱟᱱ ᱦᱮᱸ ᱢᱮᱱᱠᱷᱟᱱ ᱜᱚᱝᱠᱮᱧ ᱢᱮᱱ ᱮᱫᱟ ᱱᱚᱣᱟ ᱡᱟᱦᱟᱸᱱᱟᱜ ᱵᱟᱹᱨᱭᱟᱹᱛ ᱠᱚᱲᱟ ᱠᱚ ᱡᱚᱢ ᱦᱚᱪᱚ ᱟᱨ ᱥᱮ ᱱᱚᱶᱟ ᱫᱚ ᱯᱟᱹᱦᱤᱞ ᱫᱚ ᱤᱧ ᱢᱚᱱᱮᱭᱮᱫᱟ ᱡᱟᱹᱱᱤᱡ ᱪᱚᱝ ᱵᱟᱝ ᱛᱟᱦᱮᱸ ᱠᱟᱱᱟ ᱦᱚᱳᱭ ᱪᱮ ᱢᱟᱱᱮ ᱯᱟᱹᱦᱤᱞ ᱫᱚ ᱵᱟᱠᱚ ᱡᱚᱢ ᱦᱚ ᱦᱚᱪᱚ ᱠᱚ ᱛᱟᱦᱮᱸᱪᱚ ᱠᱚᱲᱟ ᱠᱚᱫᱚ ᱩᱱᱠᱩ ᱫᱚ ᱩᱸ ᱢᱟᱱᱮ ᱦᱟᱸᱰᱮ ᱫᱚ ᱪᱟᱞᱟᱣ ᱠᱟᱛᱮᱫ ᱫᱚ ᱡᱚᱢᱟᱜ ᱫᱚ ᱵᱟᱠᱚ ᱮᱢᱟ ᱠᱚᱣᱟ ᱛᱚ ᱡᱟᱹᱱᱤᱡ? ᱥᱮ ᱞᱟᱦᱟ ᱠᱷᱚᱱ ᱜᱮ ᱚᱱᱠᱟ ᱛᱟᱦᱮᱸᱠᱟᱱᱟ ᱡᱮ ᱵᱟᱹᱨᱤᱭᱟᱹᱛ ᱠᱚᱲᱟ ᱠᱚᱠᱚ ᱡᱚᱢ ᱦᱚᱪᱚ ᱠᱚᱣᱟ ᱛᱟᱦᱮᱸ
ᱵᱟᱸ ᱡᱟᱦᱟᱸ ᱛᱤᱱᱟᱹᱜ ᱟᱸ ᱟᱸᱡᱚᱢ ᱦᱮᱡ ᱟᱠᱟᱱᱟ ᱮᱱᱛᱮᱫ ᱱᱩᱠᱩ ᱦᱟᱯᱲᱟᱢ ᱥᱮᱫ ᱠᱚᱭ ᱥᱮ ᱱᱚᱸᱰᱮ ᱟᱛᱳ ᱠᱚᱨᱮᱱ ᱟᱵᱳᱣᱟᱜ ᱮᱱᱛᱮᱜ ᱱᱚᱣᱟ ᱥᱟᱢᱟᱡᱽ ᱵᱟᱨᱮ ᱛᱮ ᱥᱮ ᱟᱵᱚ ᱱᱚᱣᱟ ᱮᱱ ᱱᱚᱛᱮ ᱟᱞᱮ ᱟᱹᱛᱩ ᱨᱮᱱᱟᱜ ᱤᱧ ᱞᱟᱹᱭᱮᱫ ᱠᱟᱱᱟ
ᱦᱮᱸ
ᱛᱚᱜ ᱢᱟᱱᱮᱜ ᱥᱟᱱᱟᱢ ᱜᱮ ᱢᱟᱱᱮ ᱚᱱᱠᱟ ᱠᱚ ᱞᱟᱹᱭᱮᱫ ᱟᱹᱜᱩ ᱟᱠᱟᱫᱼᱟ ᱵᱚᱞᱮ ᱦᱟᱯᱲᱟᱢ ᱠᱚ ᱚᱱᱠᱟ ᱠᱚ ᱡᱚᱢ ᱪᱚᱭᱮᱫ ᱠᱚ ᱛᱟᱦᱮᱱᱟ᱾ ᱥᱮᱫᱟᱭ ᱫᱚ
ᱥᱮᱫᱟᱭ ᱫᱚᱠᱚ ᱡᱚᱢ ᱦᱚᱪᱚᱭᱮᱫ ᱠᱚ ᱛᱟᱦᱮᱱᱟ ᱟᱫᱚ ᱥᱮᱫᱟᱭ ᱫᱚ ᱛᱷᱚᱲᱟ ᱨᱮᱸᱜᱮᱡ ᱱᱷᱟᱪᱟᱨ ᱛᱟᱦᱮᱸ ᱠᱟᱱᱟ ᱚᱱᱟᱛᱮ ᱛᱷᱚᱲᱟ ᱦᱚᱲᱮᱜ ᱨᱟᱥᱮ ᱛᱮᱜᱮ ᱠᱚ ᱯᱟᱨᱚᱢᱮᱫ ᱠᱟᱱ ᱛᱟᱦᱮᱱᱟ᱾
ᱦᱳᱭ ᱦᱳᱭ ᱥᱮᱫᱟᱭ ᱫᱚ ᱟᱸ
ᱩᱱᱠᱩ ᱠᱩᱴᱟᱹᱢ ᱠᱮᱫᱮ ᱠᱷᱟᱡ ᱫᱚ ᱚᱱᱟ ᱥᱟᱶᱛᱮ ᱡᱤᱞ ᱠᱩᱴᱤ ᱠᱳ ᱤᱥᱤᱱᱮᱫ ᱠᱟᱱ ᱛᱟᱦᱮᱱᱟ ᱟᱨ
ᱦᱩᱸ
ᱯᱷᱩᱲᱩᱜ ᱨᱮ ᱵᱟᱨ ᱠᱩᱴᱤ ᱠᱟᱛᱮᱫ ᱥᱮ ᱢᱤᱫ ᱨᱮ ᱨᱮ ᱠᱩᱴᱤ ᱠᱟᱛᱮᱫ ᱠᱚ ᱪᱟᱞᱟᱣ ᱠᱮᱫ ᱜᱮ ᱟᱨ ᱨᱟᱥᱤ ᱛᱟᱭᱱᱚᱢ ᱛᱮ ᱫᱚᱥᱨᱟ ᱛᱮᱠᱚ ᱪᱟᱞᱟᱣᱮᱫ ᱠᱟᱱ ᱛᱟᱦᱮᱱᱟ᱾
ᱳ
ᱚᱱᱮ ᱚᱱᱠᱟ ᱠᱚ ᱞᱟᱹᱭᱟ᱾ ᱥᱮᱫᱟᱭ ᱢᱟᱱᱮ ᱟᱛᱳ ᱨᱮ ᱵᱚᱞᱮ ᱚᱱᱠᱟ
ᱦᱳᱭ ᱦᱳᱭ ᱜᱚᱝᱠᱮ ᱢᱟᱱᱮ ᱟᱵᱚ ᱛᱚ ᱟᱨ ᱤᱧ ᱩᱱᱟᱹᱜ ᱞᱟᱦᱟ ᱛᱮᱱᱟᱜ ᱫᱚ ᱵᱟᱵᱚᱱ ᱵᱟᱲᱟᱭᱟ ᱡᱟᱦᱟᱸ ᱟᱵᱚᱨᱮᱱ ᱦᱟᱯ ᱦᱟᱯᱲᱟᱢ ᱠᱚᱴᱷᱮᱱ ᱵᱚᱱ ᱟᱸᱡᱚᱢᱟ ᱥᱮ ᱡᱟᱦᱟᱸ ᱠᱚ ᱞᱟᱹᱭ ᱚᱱᱟ ᱚᱱᱟ ᱜᱮᱛᱚ ᱟᱵᱚ ᱫᱚᱵᱚᱱ ᱥᱮᱬᱟᱭᱟ ᱥᱮ ᱚᱱᱟ ᱜᱮᱵᱚᱱ ᱵᱩᱡᱷᱟ ᱟᱵᱚ ᱫᱚ ᱚᱱᱠᱟ ᱪᱮᱫ
ᱦᱮᱸ ᱟᱨ ᱛᱚᱵᱮ ᱚᱱᱛᱮ ᱟᱵᱮᱱ ᱥᱮᱫ ᱫᱚᱱ ᱚᱱᱛᱮ ᱫᱚ ᱚᱞ ᱪᱤᱠᱤ ᱞᱤᱯᱤ ᱠᱟᱱ ᱜᱮᱭᱟ ᱡᱟᱹᱱᱤᱡ ᱯᱟᱥᱮᱡ ᱚᱱᱠᱟ ᱜᱮ ᱵᱩᱡᱷᱟᱹᱜ ᱠᱟᱱᱟ
ᱦᱳᱭ ᱜᱚᱝᱠᱮ ᱟᱞᱮ ᱱᱚᱛᱮ ᱫᱚ ᱞᱮᱠᱟ ᱢᱮᱱ ᱚᱞ ᱪᱤᱠᱤ ᱟᱯᱮ ᱚᱱᱛᱮ ᱫᱚ ᱩᱱᱟᱹᱜ ᱟᱨᱠᱤ ᱵᱟᱹᱱᱩᱜ ᱠᱟᱫᱟ ᱥᱮ ᱩᱱᱟᱹᱜ ᱮᱸ ᱟᱹᱣᱨᱤ ᱩᱛᱱᱟᱹᱣᱼᱟ ᱢᱮᱱᱠᱷᱟᱱ ᱱᱚᱛᱮ ᱫᱚ ᱟᱭᱢᱟ ᱜᱟᱱ ᱤᱛᱩᱱ ᱟᱥᱲᱟ ᱨᱮᱜᱮ ᱚᱱᱠᱟ ᱚᱞᱪᱤᱠᱤ ᱠᱤ ᱪᱟᱹᱞᱩᱣ ᱟᱠᱟᱱᱟ ᱟᱭᱢᱟ ᱜᱟᱱ ᱠᱚᱞᱮᱡᱽ ᱠᱚᱨᱮᱜ ᱦᱚᱸ ᱱᱚᱝᱠᱟ ᱥᱟᱱᱛᱟᱞᱤ ᱢᱤᱰᱤᱭᱟᱢ ᱛᱮ ᱚᱞᱚᱜ ᱯᱟᱲᱦᱟᱜ ᱮᱛᱚᱦᱚᱵ ᱟᱠᱟᱱᱟ ᱦᱟᱸᱜ ᱱᱚᱸᱰᱮ ᱟᱞᱮ ᱵᱮᱝᱜᱚᱞ ᱨᱮᱫᱚ ᱟᱨ ᱪᱮᱫ ᱱᱚᱸᱰᱮ ᱫᱚ ᱚᱞᱪᱤᱠᱤ ᱨᱮᱱᱟᱜ ᱫᱚ ᱢᱮᱱ ᱜᱟᱱᱚᱜᱼᱟ ᱠᱟᱹᱴᱤᱡ ᱨᱮᱦᱚᱸ ᱩᱛᱱᱟᱹᱣ ᱫᱚ ᱦᱮᱡ ᱟᱠᱟᱱᱟ ᱟᱨ ᱪᱮᱫ ᱪᱮᱫᱟᱜ ᱵᱟᱝᱢᱟ ᱤᱧ ᱜᱮ ᱢᱮᱱ ᱠᱟᱜ ᱢᱮ ᱯᱩᱱ ᱪᱟᱱᱟᱪ ᱠᱷᱚᱡ ᱟᱨ ᱪᱮᱫ ᱟᱨ ᱢᱟᱫᱽᱫᱷᱚᱢᱤᱠ ᱦᱚᱸ ᱥᱟᱱᱛᱤ ᱥᱟᱱᱛᱟᱞᱤ ᱛᱮᱜᱮᱧ ᱮᱢ ᱟᱠᱟᱫᱟ ᱤᱱᱟᱹ ᱛᱟᱭᱚᱢ ᱦᱳᱭᱳᱜ ᱠᱟᱱᱟ ᱮᱪ ᱮᱥ ᱦᱚᱸ ᱥᱟᱱᱛᱟᱞᱤ ᱛᱮᱜᱤᱧ ᱮᱢ ᱠᱟᱫᱟ ᱤᱧ ᱫᱚ ᱟᱨ ᱥᱮᱫ
ᱳ
ᱦᱮᱛᱩ ᱠᱚᱞᱮᱡᱽ ᱤᱧ ᱠᱚᱨᱟᱣ ᱮᱫᱟ ᱛᱚ ᱱᱚᱶᱟ ᱦᱚᱸ ᱤᱧ ᱫᱚ ᱥᱟᱱᱛᱟᱞᱤ ᱢᱤᱰᱤᱭᱟᱢ ᱛᱮᱜᱮᱧ ᱚᱞᱚᱜ ᱠᱟᱱᱟ᱾
ᱟᱹᱰᱤ ᱱᱟᱯᱟᱭ ᱟᱨ ᱟᱯᱱᱟᱨ ᱵᱷᱟᱥᱟ ᱟᱨ ᱟᱯᱱᱟᱨ ᱟᱹᱨᱤᱪᱟᱹᱞᱤ ᱫᱚ ᱟᱹᱰᱤ ᱟᱥᱟᱱ ᱜᱮᱭᱟ ᱵᱩᱡᱷᱟᱹᱣ ᱞᱟᱹᱜᱤᱫ ᱛᱮ ᱟᱨ ᱟᱹᱰᱤ ᱢᱚᱸᱡᱽ ᱵᱩᱡᱽ ᱜᱚᱫᱚᱜᱼᱟ᱾ ᱟᱨ ᱥᱟᱱᱛᱟᱞᱤ ᱵᱷᱟᱥᱟ ᱫᱚ ᱟᱯᱱᱟᱨᱟᱜ ᱠᱟᱱ ᱜᱮᱭᱟ ᱚᱱᱟ ᱤᱭᱟᱹᱛᱮ ᱡᱚᱞᱫᱤ ᱜᱮ ᱵᱩᱡᱽ ᱜᱚᱫᱚᱜᱼᱟ ᱞᱮᱠᱤᱱ ᱱᱚᱛᱮ ᱫᱚ ᱚᱱᱠᱟ ᱤᱥᱠᱩᱞ ᱠᱚᱦᱚᱸ ᱥᱮ ᱚᱱᱠᱟ ᱤᱱᱵᱟᱭᱨᱚᱢᱮᱱᱴ ᱠᱚᱦᱚᱸ ᱵᱟᱝ ᱧᱟᱢ ᱞᱮᱱᱟ ᱡᱮ ᱵᱚᱞᱮ ᱱᱚᱣᱟ ᱵᱷᱟᱥᱟ ᱢᱟᱱᱮ ᱞᱤᱯᱤ ᱪᱮᱫ ᱞᱟᱹᱜᱤᱫ ᱛᱮ ᱞᱮᱠᱤᱱ ᱱᱤᱛᱚᱜ ᱫᱚ ᱥᱳᱥᱟᱞ ᱢᱤᱰᱤᱭᱟ ᱠᱮ ᱢᱟᱫᱷᱭᱟᱢ ᱛᱮ ᱟᱭᱢᱟ ᱤᱭᱩᱴᱩᱭᱩᱵᱟᱨ ᱠᱚ ᱢᱮᱱᱟᱜ ᱠᱚᱣᱟ ᱟᱭᱢᱟ ᱠᱚ ᱪᱮᱫ ᱯᱟᱲᱦᱟᱣ ᱵᱟᱞᱟ ᱥᱤᱠᱪᱚᱠ ᱦᱚᱸ ᱴᱤᱪᱟᱨ ᱦᱚᱸ ᱢᱮᱱᱟᱜ ᱠᱚᱜᱮᱭᱟ ᱱᱤᱛᱚᱜ ᱠᱚ ᱠᱚᱨᱟᱣᱮᱫ ᱠᱟᱱ ᱜᱮᱭᱟ
ᱟᱪᱪᱷᱟ ᱜᱚᱝᱠᱮᱧ ᱢᱮᱱᱫᱟ ᱟᱢ ᱫᱚ ᱛᱟᱦᱚᱞᱮ ᱚᱞᱪᱤᱠᱤᱢ ᱵᱟᱲᱟᱭᱟ ᱥᱮ ᱵᱟᱝᱟ?
ᱟᱜ ᱚᱞᱪᱤᱠᱤ ᱫᱚ ᱤᱧ ᱫᱚ ᱱᱤᱛᱚᱜ ᱫᱚᱧ ᱥᱮᱸᱲᱟᱭᱮᱫ ᱠᱟᱱᱟ ᱱᱚᱜᱼᱚᱭ ᱱᱤᱭᱟᱹ ᱮᱯᱞᱤᱠᱮᱥᱚᱱ ᱡᱚᱭᱮᱱ ᱠᱮ ᱵᱟᱫ ᱜᱮ ᱱᱚᱜᱼᱚᱭ ᱚᱱᱟᱧ ᱤᱥᱴᱟᱴ ᱟᱠᱟᱜᱼᱟ
ᱦᱚᱸ ᱦᱳᱭ ᱦᱳᱭ ᱜᱚᱢᱠᱮ ᱮᱠᱟᱞ ᱜᱮ ᱥᱮᱸᱲᱟ ᱞᱟᱠᱛᱤ ᱠᱟᱱ ᱜᱮᱭᱟ ᱪᱮᱫᱟᱜ ᱵᱟᱝᱢᱟ ᱱᱤᱡᱮᱨᱟᱜ ᱡᱟᱱᱟᱢ ᱯᱟᱹᱨᱥᱤ ᱛᱮ ᱚᱞᱚᱜ ᱫᱚ ᱪᱮᱫ ᱤᱧ ᱢᱮᱱᱟ ᱟᱨ ᱪᱮᱫ ᱚᱱᱟ ᱜᱚᱨᱚᱵ ᱛᱮᱱᱟᱜ ᱟᱨ ᱵᱟᱹᱱᱩᱜᱼᱟ ᱡᱮ ᱱᱤᱡᱮᱨᱟᱜ ᱡᱟᱱᱟᱢ ᱯᱟᱹᱨᱥᱤ ᱛᱮ ᱚᱞ ᱦᱮᱸ
ᱦᱮᱸ
ᱡᱟᱦᱟᱸ ᱨᱟᱹᱥᱠᱟᱹ ᱱᱤᱡᱮᱨᱟᱜ ᱡᱟᱱᱟᱢ ᱟᱲᱟᱝ ᱛᱮ ᱚᱞᱚᱜ ᱨᱮᱱᱟᱜ
ᱢᱮᱱᱟᱜᱼᱟ ᱦᱮᱸ
ᱦᱮᱸ ᱟᱨ ᱢᱟᱱᱮ ᱪᱮᱫ ᱪᱤᱠᱟᱹᱣ ᱠᱟᱱᱟ ᱥᱮ ᱦᱮᱸ ᱱᱤᱡᱮᱨᱟᱜ ᱡᱟᱱᱟᱢ ᱟᱲᱟᱝ ᱛᱮᱢ ᱚᱞᱚᱜ ᱯᱟᱲᱦᱟᱣ ᱞᱮᱱᱠᱷᱟᱱ ᱢᱟᱱᱮ ᱵᱩᱡ ᱛᱮᱦᱚᱸ ᱟᱹᱰᱤ ᱟᱞᱜᱟ ᱜᱮᱭᱟ ᱟᱨ ᱵᱟᱝ ᱮᱴᱟᱜ ᱯᱟᱹᱨᱥᱤ ᱠᱚ ᱠᱷᱚᱱ ᱫᱚ
ᱦᱮᱸ ᱵᱩᱡᱽ ᱛᱮᱦᱚᱸ ᱟᱞᱜᱟ ᱜᱮᱭᱟ ᱥᱟᱱᱟᱢ ᱠᱤᱪᱷᱩ ᱟᱫᱚ ᱠᱟᱛᱷᱟ ᱫᱚ ᱱᱚᱝᱠᱟᱭᱱᱟ ᱱᱚᱰᱮ ᱟᱞᱮ ᱱᱚᱣᱟ ᱥᱟᱱᱛᱟᱞ ᱯᱟᱨᱜᱟᱱᱟ ᱨᱮᱫᱚ ᱢᱟᱱᱮ ᱚᱞᱪᱤᱠᱤ ᱨᱮᱭᱟᱜ ᱡᱟᱦᱟᱸ ᱢᱚᱛᱞᱚᱵ ᱡᱟᱦᱟᱸ ᱨᱚᱱᱟᱠ ᱢᱮᱱᱟᱜᱼᱟ ᱥᱮ
ᱦᱮᱸ
ᱚᱱᱟ ᱨᱮᱱᱟᱜ ᱥᱚᱨᱠᱟᱨ ᱦᱚᱸ ᱢᱚᱛᱞᱚᱵ ᱢᱚᱡᱽ ᱛᱮ ᱚᱱᱟ ᱨᱮᱱᱟᱜ ᱞᱟᱵᱷ ᱡᱩᱫᱤ ᱢᱟᱱᱮ ᱞᱟᱵᱷ ᱵᱟᱭ ᱮᱢᱚᱜ ᱠᱟᱱᱟ ᱡᱮᱭᱥᱮ ᱠᱤ ᱤᱧ ᱡᱟᱦᱟᱸ ᱡᱤᱱᱤᱥ ᱨᱮᱭᱟᱜ ᱤᱧ ᱡᱩᱫᱤᱧ ᱯᱟᱲᱦᱟᱜ ᱠᱟᱱᱟ ᱟᱨ ᱚᱱᱟ ᱡᱤᱱᱤᱥ ᱨᱮᱭᱟᱜ ᱡᱟᱦᱟᱱᱟᱜ ᱯᱷᱚᱞ ᱡᱩᱫᱤ ᱵᱟᱹᱧ ᱧᱟᱢᱮᱫ ᱠᱟᱱᱟ ᱜᱚᱨᱢᱮᱱᱴ ᱥᱮᱫ ᱠᱷᱚᱡ ᱛᱚ ᱯᱷᱤᱨ ᱚᱱᱟ ᱢᱤᱫᱴᱮᱱ ᱢᱤᱫᱴᱮᱱ ᱵᱩᱡᱷᱟᱹᱜ ᱠᱟᱱᱟ ᱱᱚᱣᱟ ᱫᱚ ᱢᱤᱫᱴᱮᱱ ᱢᱟᱱᱮ ᱞᱤᱯᱤ ᱠᱟᱱᱟ ᱢᱤᱫᱴᱮᱱ ᱵᱷᱟᱥᱟ ᱠᱟᱱᱟ ᱟᱨ ᱚᱱᱟ ᱯᱟᱲᱦᱟᱣ ᱠᱟᱛᱮᱫ ᱢᱚᱛᱞᱚᱵ ᱢᱤᱫᱴᱮᱱ ᱵᱟᱲᱟᱭ ᱢᱤᱫᱴᱮᱡ ᱦᱩᱭᱩᱜᱼᱟ ᱟᱨ ᱪᱮᱫ ᱦᱚᱸ ᱵᱟᱝ ᱦᱩᱭᱩᱜᱼᱟ ᱞᱮᱠᱤᱱ ᱚᱱᱟ ᱡᱟᱭᱜᱟ ᱨᱮᱜᱮ ᱱᱤᱛᱚᱜ ᱚᱱᱟ ᱡᱩᱫᱤ ᱚᱞᱪᱤᱠᱤ ᱨᱮᱱᱟᱜ ᱥᱤᱠᱥᱚᱠ ᱠᱚ ᱱᱤᱭᱩᱠᱛᱤ ᱠᱚᱣᱟᱭ ᱥᱮ ᱚᱞᱪᱤᱠᱤ ᱤᱥᱠᱩᱞ ᱨᱮᱦᱚᱸ ᱡᱩᱫᱤ ᱯᱟᱲᱦᱟᱣ ᱦᱚᱪᱚ ᱠᱚᱣᱟ ᱛᱚ ᱡᱚᱛᱚ ᱦᱚᱲ ᱚᱱᱟ ᱢᱤᱫᱴᱮᱱ ᱢᱳᱴᱤᱵᱷᱮᱥᱚᱱ ᱦᱮᱡ ᱠᱤ ᱦᱮᱸ ᱱᱚᱣᱟ ᱨᱮᱦᱚᱸ ᱡᱩᱫᱤ ᱤᱧ ᱱᱚᱣᱟᱛᱤᱧ ᱪᱤᱠᱟ ᱞᱮᱠᱷᱟᱡ ᱱᱚᱣᱟ ᱱᱤᱡᱮᱨᱟᱜ ᱜᱮ ᱯᱟᱹᱨᱤᱥ ᱠᱟᱱᱟ ᱤᱧᱟᱹᱜ ᱯᱟᱹᱨᱥᱤ ᱨᱮᱱᱟᱜ ᱠᱟᱱᱟ ᱱᱚᱣᱟ ᱛᱚ ᱚᱴᱳᱢᱮᱴᱤᱠ ᱜᱮ ᱩᱱᱠᱩ ᱡᱚᱛᱚ ᱦᱚᱲ ᱠᱚ ᱱᱚᱣᱟ ᱯᱟᱲᱦᱟᱜ ᱨᱮᱱᱟᱜ ᱠᱚ ᱠᱚᱥᱤᱥᱟ
ᱦᱳᱭ ᱦᱳᱭ ᱜᱚᱝᱠᱮ ᱱᱚᱣᱟ ᱫᱚ ᱴᱷᱤᱠ ᱠᱟᱛᱷᱟ ᱜᱮᱢ ᱢᱮᱱ ᱟᱠᱟᱫᱟ ᱪᱮᱫᱟᱜ ᱵᱟᱝᱢᱟ ᱟᱸᱜ ᱡᱩᱫᱤ ᱦᱳᱭᱛᱳ ᱚᱱᱟ ᱡᱟᱦᱟᱸ ᱯᱟᱹᱨᱥᱤ ᱛᱮᱢ ᱯᱟᱲᱦᱟᱜᱼᱟ ᱟᱨ ᱪᱮᱫ ᱚᱱᱟ ᱯᱟᱹᱨᱥᱤ ᱛᱮ ᱯᱟᱲᱦᱟᱣ ᱠᱟᱛᱮᱫ ᱟᱢ ᱡᱩᱫᱤ ᱦᱟᱯᱮᱱ ᱫᱤᱱ ᱨᱮ ᱚᱱᱟ ᱨᱮᱱᱟᱜ ᱠᱳᱱᱚ ᱢᱟᱱᱮ ᱚᱱᱠᱟᱱ ᱥᱩᱵᱤᱫᱷᱟ ᱜᱮ ᱵᱟᱢ ᱧᱟᱢᱟ ᱥᱮ ᱯᱟᱲᱦᱟᱣ ᱠᱟᱛᱮᱫ ᱛᱟᱦᱚᱞᱮ ᱫᱚ ᱢᱟᱱᱮ ᱪᱮᱫᱟᱜ ᱠᱚ ᱯᱟᱲᱦᱟᱣ ᱠᱚᱣᱟ ᱟᱨ ᱪᱮᱫ ᱜᱟᱨᱡᱮᱱ ᱠᱚᱦᱚᱸ ᱥᱮ ᱪᱮᱫᱟᱜ ᱟᱠᱚᱨᱮᱱ ᱜᱤᱫᱽᱨᱟᱹ ᱚᱱᱟ ᱛᱮᱫᱚ ᱠᱚ ᱥᱮᱪᱮᱫ ᱦᱚᱪᱚ ᱠᱚᱣᱟ ᱢᱮᱱᱠᱷᱟᱱ ᱟᱸ ᱟᱵᱚ ᱫᱚᱵᱚᱱ ᱵᱟᱲᱟᱭ ᱜᱮᱭᱟ ᱡᱮ ᱟᱵᱚᱣᱟᱜ ᱚᱞᱪᱤᱠᱤ ᱫᱚ ᱤᱱᱟᱹᱜ ᱵᱟᱝ ᱩᱛᱱᱟᱹᱣ ᱟᱠᱟᱱᱟ ᱦᱮᱸ ᱱᱚᱣᱟ ᱫᱚ ᱠᱟᱛᱷᱟ ᱠᱟᱱᱟ ᱡᱮ ᱚᱱᱛᱮ ᱚᱱᱠᱟ ᱥᱩᱵᱤᱫᱷᱟ ᱵᱟᱹᱱᱩᱜᱼᱟ ᱚᱞᱪᱤᱠᱤ ᱛᱮ ᱯᱟᱲᱦᱟᱣ ᱠᱟᱛᱮᱜ ᱦᱩᱸ ᱛᱚ ᱦᱤᱱᱫᱤ ᱛᱮᱠᱚ ᱯᱟᱲᱦᱟᱜ-ᱟ ᱱᱚᱣᱟ ᱫᱚ ᱴᱷᱤᱠ ᱜᱮᱭᱟ ᱢᱮᱱ ᱱᱤᱡᱮᱨᱟᱜ ᱡᱟᱱᱟᱢ ᱟᱲᱟᱝ ᱢᱟᱱᱮ ᱥᱮᱬᱟ ᱫᱚᱦᱚᱸ ᱫᱚ ᱞᱟᱠ
ᱟᱹᱰ ᱞᱟᱹᱠᱛᱤ ᱠᱟᱱ ᱜᱮᱭᱟ ᱦᱩᱸ᱾
ᱪᱮᱫᱟᱜ ᱵᱟᱝᱢᱟ ᱱᱚᱣᱟ ᱫᱚ ᱟᱵᱚᱣᱟᱜ ᱡᱟᱱᱟᱢ ᱟᱲᱟᱝ ᱠᱟᱱᱟ ᱛᱚ ᱟᱵᱚᱜᱮ ᱵᱟᱧᱪᱟᱣ ᱫᱚᱦᱚ ᱞᱟᱜᱟᱣ ᱵᱚᱱᱟ ᱥᱮ, ᱟᱨ ᱦᱚᱲ ᱫᱚ ᱟᱨ ᱵᱟᱠᱚ ᱤᱭᱟᱹᱭ ᱛᱟ ᱦᱚᱲ ᱫᱚ ᱠᱚ ᱢᱮᱱᱟ ᱡᱮ ᱚᱠᱟ ᱞᱮᱠᱟ ᱠᱟᱛᱮᱜ ᱢᱩᱪᱟᱹᱫᱚᱜ ᱛᱟᱠᱚᱣᱟ ᱚᱱᱟ ᱜᱮ ᱠᱚ ᱨᱤᱠᱟᱹᱭᱟ᱾
ᱴᱮᱱ ᱡᱟᱱ ᱯᱚᱨᱤᱪᱚᱭ ᱢᱤᱜᱴᱮᱱ ᱤᱭᱟᱹ ᱠᱟᱱᱟᱭ ᱠᱩᱲᱤ ᱜᱤᱫᱽᱨᱟᱹ ᱠᱟᱱᱟᱭ ᱫᱤᱠᱩ ᱪᱷᱟᱛᱤᱠ ᱠᱟᱱ ᱜᱮᱭᱟ ᱵᱨᱟᱦᱢᱚᱱ ᱠᱟᱥᱴᱨᱮᱭ ᱦᱤᱡᱩᱜ ᱠᱟᱱᱟ᱾
ᱦᱩᱸ
ᱩᱱᱤ ᱚᱞᱪᱤᱠᱤ ᱛᱤᱜᱤ ᱥᱟᱱᱟᱢ ᱠᱤᱪᱷᱩᱭ ᱱᱚᱰᱮ ᱦᱮᱡ ᱠᱟᱛᱮᱜ ᱮ ᱥᱟᱱᱟᱢ ᱠᱤᱪᱷᱩᱭ ᱪᱤᱠᱟᱭᱮᱜ ᱠᱟᱱᱟ ᱢᱟᱱᱮ ᱩᱝᱠᱩ ᱠᱩ ᱵᱟᱰᱟᱭ ᱢᱮᱱᱟᱜ-ᱟ ᱵᱚᱞᱮ ᱱᱤᱛ ᱦᱟᱸᱜ ᱵᱟᱹᱭ ᱵᱟᱹᱭᱛᱮ ᱱᱚᱣᱟ ᱚᱞᱪᱤᱠᱤ ᱨᱮᱭᱟᱜ ᱡᱟᱦᱟᱸ ᱢᱤᱛᱞᱟᱹᱵ ᱱᱚᱣᱟ ᱫᱤᱱ ᱫᱤᱱᱛᱮ ᱱᱚᱣᱟ ᱥᱟᱱᱟᱢ ᱱᱚᱣᱟ ᱤᱥᱠᱩᱞ ᱨᱮ ᱥᱮ ᱡᱟᱸᱦᱟᱸ ᱦᱟᱹᱨ ᱡᱤᱱᱤᱥ ᱨᱮᱜᱤ ᱠᱚ ᱱᱚᱣᱟ ᱦᱟᱨ ᱡᱟᱸᱜᱟ ᱨᱮᱠᱩ ᱱᱚᱣᱟ ᱠᱩ
ᱦᱳᱭ ᱦᱳᱭ
ᱮᱠᱴᱤᱵᱮᱴᱟ ᱡᱮᱢᱚᱱ ᱟᱵᱚᱣᱟᱜ ᱵᱷᱟᱨᱚᱛ ᱠᱟ ᱥᱚᱝᱵᱤᱫᱷᱟᱱ ᱦᱚᱸ ᱱᱤᱛᱚᱜ ᱚᱞᱪᱤᱠᱤ ᱛᱮᱠᱩ
ᱦᱳᱭ ᱜᱚᱝᱠᱮ ᱟᱵᱚᱣᱟᱜ ᱥᱚᱝ ᱥᱚᱝᱵᱤᱫᱷᱟᱱ ᱨᱮᱦᱚᱸ ᱱᱚᱣᱟ ᱚᱞᱪᱤᱠᱤ ᱡᱟᱦᱟᱸ ᱞᱤ
ᱦᱮᱸ ᱞᱤᱯᱤᱛᱮᱜ ᱡᱟᱸᱦᱟᱸ ᱠᱚ ᱚᱱᱟ ᱠᱚ ᱥᱮᱞᱮᱫ ᱠᱮᱜ-ᱟ ᱠᱩ ᱟᱨ ᱚᱝᱠᱟ ᱵᱩᱡᱷᱟᱹᱜ ᱠᱟᱱᱟ ᱦᱟᱸᱜ ᱦᱤᱡᱩᱜ ᱠᱟᱱ ᱫᱤᱱᱨᱮ ᱱᱚᱛᱮ ᱟᱞᱮ ᱥᱮᱜ ᱦᱚᱸ ᱱᱚᱣᱟ ᱱᱟᱜ ᱢᱟᱱᱮ ᱡᱳᱨᱥᱳᱨᱛᱮ ᱱᱚᱣᱟ ᱨᱮᱱᱟᱜ ᱤᱭᱟᱹ ᱦᱩᱭᱩᱜ-ᱟ
ᱦᱳᱭ ᱦᱳᱭ ᱦᱳᱭ ᱜᱚᱝᱠᱮ ᱟᱨ ᱱᱚᱣᱟ ᱦᱚᱸ ᱧᱮᱞᱚᱜ ᱠᱟᱱᱟ ᱡᱮᱞᱮᱠᱟ ᱟᱵᱚ ᱱᱚᱣᱟ ᱡᱟᱸᱦᱟᱸ ᱚᱞᱪ ᱪᱤ ᱞᱤᱯᱤ ᱱᱚᱣᱟ ᱨᱤᱥᱮᱴ ᱜᱩᱜᱩᱞ ᱨᱮᱦᱚᱸ ᱥᱮᱞᱮᱫ ᱟᱠᱟᱱᱟ ᱱᱮ ᱛᱟᱨ ᱫᱚ ᱧᱮᱞᱚᱜ ᱠᱟᱱᱟ ᱢᱟᱱᱮ ᱴᱟᱱᱥᱞᱮᱴ ᱦᱚᱸ ᱠᱚᱨᱟᱣ ᱜᱟᱱᱚᱜ ᱠᱟᱱᱟ᱾
ᱦᱮᱸ ᱜᱩᱜᱳᱞ ᱨᱮᱦᱚᱸ ᱥᱮᱞᱮᱫ ᱠᱟᱱᱟ᱾
ᱟᱨ ᱱᱚᱣᱟ ᱡᱟᱦᱟᱸ ᱟᱵᱚ ᱠᱟᱢᱤ ᱵᱚᱱ ᱠᱚᱨᱟᱣ ᱫᱟ ᱱᱚᱣᱟ ᱦᱚᱸ ᱚᱱᱟ ᱟᱵᱚᱣᱟᱜ ᱥᱟᱱᱛᱟᱞᱤ ᱮ ᱟᱭ ᱯᱨᱚᱡᱮᱠᱴ ᱤᱫᱤ ᱠᱟᱛᱮᱜ ᱜᱮ ᱠᱟᱱᱟ ᱦᱟᱸᱜ ᱱᱚᱣᱟ ᱦᱚᱸ ᱦᱟ ᱯᱮᱱᱫᱤᱝ ᱨᱮ ᱪᱮᱜ ᱪᱤᱠᱟᱹᱜ-ᱟ ᱡᱮᱞᱮᱠᱟ ᱵᱟᱝᱞᱟᱛᱮ ᱵᱟᱝᱠᱷᱟᱱ ᱦᱤᱱᱫᱤ ᱛᱮ ᱵᱟᱠᱷᱟᱡ ᱤᱝᱞᱤᱥ ᱛᱮᱢ ᱚᱞ ᱞᱮᱠᱷᱟᱱ ᱥᱮᱢ ᱨᱚᱲ ᱞᱮᱠᱷᱟᱱ ᱡᱟᱦᱟᱸ ᱞᱮᱠ ᱠᱟ ᱡᱟᱦᱟᱸ ᱜᱮᱢ ᱢᱮᱱᱟ ᱚᱱᱟᱜ ᱜᱮ ᱨᱮᱡᱟᱞᱴ ᱦᱤᱡᱩᱜ-ᱟ ᱢᱮᱱᱠᱷᱟᱱ ᱟᱵᱚ ᱱᱚᱣᱟ ᱥᱟᱱᱛᱟᱲᱤ ᱛᱮ ᱟᱵᱚᱣᱟᱜ ᱵᱷᱟᱥᱟ ᱛᱮ ᱡᱚ ᱠᱷᱚᱱᱮᱢ ᱥᱟᱨᱪ ᱟᱪᱮ ᱜᱩᱜᱩᱞ ᱨᱮ ᱛᱚᱠᱷᱚᱱ ᱫᱚ ᱢᱟᱱᱮ ᱚᱝᱠᱟ ᱴᱷᱤᱠ ᱴᱷᱟᱠ ᱨᱮᱡᱟᱞᱴ ᱵᱟᱭ ᱮᱢᱚᱜ-ᱟ ᱟᱨ ᱪᱮᱫ᱾
ᱵᱟᱭ ᱮᱢᱚᱜ-ᱟ ᱪᱮᱫᱟᱜ ᱡᱮ ᱩᱱᱤ ᱴᱷᱮᱱ ᱚᱝᱠᱟᱱ ᱰᱮᱴᱟ ᱜᱮ ᱠᱟᱞᱮᱠᱴ ᱠᱟᱞᱮᱠᱥᱮᱱ ᱵᱟᱹᱱᱩᱜ-ᱟ ᱡᱮ ᱟᱢ ᱚᱱᱟᱭ ᱟᱢᱮ ᱩᱫᱩᱜ ᱫᱟᱲᱤᱭᱢᱟ ᱥᱮ ᱟᱢᱮ ᱞᱟᱹᱭ ᱫᱟᱲᱤᱭᱢᱟ᱾
ᱦᱳᱭ ᱛᱚ ᱚᱱᱟ ᱦᱚᱛᱮᱡ ᱛᱮᱜᱮ ᱱᱚᱣᱟ ᱯᱨᱚᱡᱮᱠᱴ ᱫᱚ ᱟᱨᱠᱤ ᱟᱵᱚᱣᱟᱜ ᱡᱟᱦᱟᱸ ᱨᱚᱲ ᱟᱲᱟᱝ ᱱᱚᱣᱟ ᱨᱮᱱᱟᱜ ᱰᱮᱴᱟ ᱟᱨᱠᱤ ᱠᱟᱞᱮᱠᱴ ᱮᱫᱟᱠᱚ᱾
ᱦᱮᱸ ᱛᱚᱵᱮ ᱱᱚᱣᱟ ᱨᱮᱭᱟᱜ ᱡᱟᱦᱟᱸ ᱮᱱᱛᱮᱜ ᱱᱚᱣᱟ ᱮᱱᱛᱮᱜ ᱠᱟᱞᱮᱠᱴᱮᱜ ᱠᱟᱱᱟ ᱠᱚ ᱱᱚᱣᱟ ᱠᱷᱚᱱ ᱞᱟᱦᱟᱨᱮ ᱟᱵᱮᱱ ᱟᱨᱦᱚᱸ ᱱᱚᱝᱠᱟ ᱱᱟᱜ ᱮᱭᱟᱭ ᱤᱭᱟᱹ ᱨᱮᱵᱮᱱ ᱠᱟᱹᱢᱤ ᱵᱟᱲᱟᱣ ᱠᱟᱜ ᱜᱮᱭᱟ ᱥᱮ
ᱦᱳᱭ ᱦᱳᱭ ᱜᱚᱝᱠᱮ ᱱᱚᱣᱟ ᱞᱟᱦᱟ ᱦᱚᱸ ᱟᱞᱤᱧ ᱮ ᱟᱤ ᱤᱭᱟᱹ ᱛᱮᱞᱤᱧ ᱠᱟᱹᱢᱤ ᱵᱟᱲᱟᱣ ᱠᱟᱜ ᱜᱮᱭᱟ ᱦᱮᱸ, ᱦᱮᱸ ᱦᱮᱸ ᱱᱚᱣᱟ ᱞᱟᱦᱟ ᱟᱨ ᱢᱤᱫᱴᱮᱡ ᱞᱤᱧ ᱠᱟᱢᱤ ᱵᱟᱲᱟᱣ ᱠᱟᱜ ᱜᱮᱭᱟ,
ᱚ ᱾
ᱟᱨ ᱟᱨ ᱪᱮᱫ ᱱᱚᱝᱠᱟ ᱴᱨᱟᱱᱥᱠᱨᱤᱯᱥᱮᱱ ᱦᱚᱞᱤᱧ ᱠᱚᱨᱟᱣ ᱵᱟᱲᱟᱣ ᱟᱠᱟᱜ ᱜᱮᱭᱟ ᱾
ᱟ ᱴᱨᱟᱱᱥᱠᱨᱤᱯᱥᱟᱹᱱ ᱢᱟ ᱯᱟᱥᱮᱡ ᱚᱞᱪᱤᱠᱤ ᱨᱮᱱᱟᱜ ᱵᱮᱱ ᱠᱚᱨᱟᱣ ᱵᱟᱲᱟᱣ
ᱦᱳᱭ ᱦᱳᱭ, ᱚᱞᱪᱤᱠᱤ ᱨᱮᱱᱟᱜ ᱜᱮᱞᱤᱧ ᱠᱚᱨᱟᱣ ᱠᱟᱫᱟ ᱾
ᱟᱹᱞᱤᱧ ᱦᱚᱞᱤᱧ ᱠᱚᱨᱟᱣ ᱠᱟᱜ ᱜᱮᱭᱟ ᱟ ᱢᱟ ᱠᱟᱢ ᱥᱮ ᱠᱟᱢ ᱯᱳᱱᱭᱟ ᱯᱮᱝ ᱯᱮᱭᱟ ᱞᱮᱝᱜᱩᱭᱮᱡᱽ ᱨᱮᱞᱤᱧ ᱠᱚᱨᱟᱣ ᱠᱟᱜᱼᱟ, ᱟᱹᱞᱤᱧ ᱫᱚᱞᱤᱧ ᱠᱚᱨᱟᱣ ᱞᱮᱜᱼᱟ ᱡᱳᱥ ᱥᱠᱤᱞ ᱨᱮᱞᱤᱧ ᱠᱚᱨᱟᱣ ᱞᱮᱜᱼᱟ ᱾
ᱚ ᱾
ᱟᱸᱡᱚᱢ ᱠᱟᱜ ᱠᱷᱟᱡ ᱵᱮᱱ ᱾
ᱦᱚᱸ ᱾
ᱡᱳᱥ ᱡᱚᱵ ᱨᱮ ᱚᱱᱟ ᱨᱮᱦᱚᱸ ᱟᱹᱰᱤ ᱢᱚᱡᱽ ᱚᱱᱟ ᱦᱚᱸ ᱚᱱᱟ ᱫᱚ ᱛᱤᱱᱟᱹᱜ ᱵᱷᱟᱥᱟ ᱢᱮᱱᱟᱜᱼᱟ ᱟᱵᱚᱣᱟᱜ ᱮᱱᱛᱮ ᱦᱹᱨ ᱵᱷᱟᱥᱟ ᱨᱮ ᱚᱸᱰᱮ ᱮᱱᱛᱚᱜ ᱪᱟᱞᱟᱜ ᱠᱟᱱ ᱜᱮ ᱱᱤᱛ ᱦᱚᱸ ᱠᱟᱹᱢᱤ ᱪᱟᱞᱟᱜ ᱠᱟᱱᱟ, ᱟᱫᱚ ᱥᱟᱹᱱᱥᱠᱤᱨᱤᱛ ᱨᱮ ᱱᱤᱛᱚᱜ ᱚᱸᱰᱮ ᱥᱩᱨᱩ ᱠᱟᱱ ᱛᱮ ᱵᱟᱝ ᱫᱟᱲᱮ ᱞᱮᱱ ᱛᱮ ᱚᱱᱟ ᱛᱮ ᱱᱤᱛᱚᱜ ᱫᱚ ᱚᱸᱰᱮ ᱮᱥᱴᱳᱯ ᱦᱟᱛᱟᱲ ᱦᱩᱭ ᱟᱠᱟᱱᱟ ᱾
ᱚ ᱟᱪᱪᱷᱟ, ᱜᱚᱝᱠᱮ ᱢᱮᱱᱫᱟ ᱚᱸᱰᱮ ᱫᱚ ᱛᱟᱦᱚᱞᱮ ᱠᱟᱹᱣᱰᱤ ᱠᱚᱫᱚ ᱚᱠᱟ ᱞᱮᱠᱟ ᱠᱚ ᱮᱢᱚᱜ ᱠᱟᱱ ᱛᱟᱦᱮᱸᱫ?
ᱚᱸᱰᱮ, ᱠᱟᱹᱣᱰᱤ ᱦᱚᱸ ᱚᱸᱵᱮ ᱫᱚ ᱢᱟᱱᱮ ᱰᱮᱞᱤ ᱟᱴ ᱵᱟᱡᱮ ᱱᱚ ᱵᱟᱡᱮ ᱧᱤᱫᱟᱹ ᱯᱮᱢᱮᱱᱴ ᱠᱟᱹᱢᱤ ᱢᱩᱪᱟᱹᱫ ᱮᱱᱟ ᱱᱚ ᱵᱟᱡᱮ ᱧᱤᱫᱟᱹ ᱚᱴᱳᱢᱮᱴᱤᱠᱞᱤ ᱟᱵᱮᱱᱟᱜ ᱭᱩ ᱯᱤ ᱟᱭ ᱨᱮ ᱯᱮᱭᱥᱟ ᱦᱤᱡᱩᱜ
ᱚ ᱾ ᱟᱸ ᱠᱟᱹᱣᱰᱤ ᱠᱚᱫᱚᱧ ᱢᱮᱱᱫᱟ ᱜᱚᱝᱠᱮ ᱮᱸ ᱾ ᱪᱮᱫᱠᱟᱭ ᱪᱮᱫ ᱠᱟ ᱦᱤᱥᱟᱹᱵ ᱛᱮ ᱟᱨ ᱠᱚ ᱮᱢᱚᱜ ᱠᱟᱱ ᱛᱟᱦᱮᱸᱱᱟ ᱱᱚᱝᱠᱟ ᱢᱤᱱᱤᱴ ᱦᱤᱥᱟᱹᱵ ᱛᱮ ᱥᱮ
ᱦᱮᱸ ᱟᱻ ᱱᱚᱣᱟ ᱠᱷᱚᱡ ᱫᱚ ᱠᱤᱪᱷᱩ ᱠᱚᱢ ᱧᱚᱜ ᱠᱚ ᱮᱢᱚᱜ ᱠᱟᱱ ᱛᱟᱦᱮᱱᱟ, ᱪᱮᱫᱟᱜ ᱡᱮ ᱚᱸᱰᱮ ᱫᱚ ᱢᱟᱱᱮ ᱴᱨᱟᱯᱷᱤᱠ ᱟᱹᱰᱤ ᱡᱟᱹᱥᱛᱤ ᱦᱟᱭ ᱛᱟᱦᱮᱸ ᱠᱟᱱᱟ ᱾ ᱟᱹᱰᱤ ᱡᱟᱹᱥᱛᱤ ᱦᱚᱲ ᱠᱚ ᱛᱟᱦᱮᱸ ᱠᱟᱱᱟ ᱾ ᱟᱫᱚ ᱠᱚᱢᱯᱟᱹᱱᱤ ᱫᱚᱢ ᱵᱟᱲᱟᱭ ᱜᱮᱭᱟ ᱠᱤ ᱡᱟᱹᱥᱛᱤ ᱦᱚᱲ ᱠᱚ ᱛᱟᱦᱮᱸ ᱞᱮᱱ ᱠᱷᱟᱡ ᱟᱜ ᱵᱟᱭ ᱡᱮᱢᱚᱱ ᱱᱚᱣᱟ ᱟᱵᱚ ᱱᱚᱰᱮ ᱰᱷᱮᱨ ᱦᱚᱲ ᱵᱚᱱ ᱦᱮᱡ ᱞᱮᱱ ᱠᱷᱟᱱ ᱱᱚᱣᱟ ᱦᱚᱸ ᱵᱟᱹᱭ ᱵᱟᱹᱭᱛᱮ ᱱᱚᱣᱟ ᱦᱚᱸᱭ ᱠᱚᱢ ᱠᱮᱫ ᱜᱮ ᱾
ᱦᱳᱭ, ᱚᱱᱠᱟ ᱞᱮᱠᱟ ᱾ ᱦᱳᱭ ᱜᱚᱝᱠᱮ ᱢᱮᱱᱫᱟᱹᱧ ᱛᱟᱦᱚᱞᱮ ᱚᱠᱛᱚ ᱦᱚᱸ ᱯᱩᱨᱟᱹᱣ ᱦᱮᱡ ᱮᱱ ᱛᱟᱞᱟᱝᱟ ᱛᱟᱦᱚᱞᱮ ᱱᱚᱣᱟᱴᱟᱜ ᱠᱚᱞᱤᱧ ᱫᱚᱦᱚᱭᱮᱫᱟ ᱟᱨ ᱪᱮᱫ ᱾
ᱦᱮᱸ, ᱱᱚᱣᱟᱴᱟᱜ ᱠᱚᱞ ᱟᱨ ᱢᱤᱫ ᱫᱚᱢ ᱠᱚᱞ ᱫᱟᱲᱮᱭᱟ ᱛᱟᱞᱟᱝ ᱜᱮᱭᱟ ᱯᱷᱤᱨᱤ ᱜᱮ᱾